ᱡᱚᱦᱟᱨ ᱜᱮ ᱦᱮᱞᱳ ᱟᱸᱡᱚᱜ ᱠᱟᱱᱟ ᱦᱮᱞᱳ
ᱟᱸᱡᱚᱢᱚᱜ ᱠᱟᱱᱟ᱾
ᱚ ᱵᱟᱭ ᱟᱸᱡᱚᱢᱮᱫ ᱠᱟᱱᱟ ᱱᱟᱯᱟᱭ ᱵᱟᱲᱟ ᱜᱮ᱾ ᱦᱮᱸ ᱟᱡᱸᱡᱚᱢ ᱮᱫᱟ ᱱᱟᱯᱟᱭ ᱵᱟᱲᱟ ᱜᱮ᱾
ᱦᱮᱸ ᱦᱮᱸ ᱦᱮᱸ ᱱᱤᱭᱟᱹ ᱜᱷᱟᱹᱲᱤᱡ ᱫᱚ ᱱᱟ
ᱡᱚᱢ ᱠᱩ ᱦᱩᱭᱱᱟ?
ᱦᱮᱸ ᱡᱚᱢ ᱵᱟᱲᱟ ᱠᱚᱫᱚ ᱦᱩᱭ ᱮᱱᱟ᱾ ᱟᱢ ᱜᱮ ᱪᱮᱫ ᱞᱮᱠᱟ ᱢᱮᱱᱟᱢᱟ?
ᱦᱩᱸ ᱱᱟᱯᱟᱭ ᱜᱮ ᱢᱮᱱᱟᱭᱟ᱾
ᱵᱟᱲᱟ ᱫᱚ ᱦᱩᱭᱱᱟ
ᱟᱞᱮ ᱚᱲᱟᱜ ᱨᱮ ᱨᱚᱲ ᱛᱟᱭ ᱫᱮᱨᱤ ᱧᱚᱜ ᱜᱮ ᱪᱟᱞᱟᱜ ᱠᱟᱱᱟ ᱢᱚᱱᱮ ᱦᱚᱪᱪᱮ ᱚᱱᱟ ᱦᱚ ᱛᱤᱱ ᱡᱚᱠᱷᱮᱡ, ᱜᱟᱛᱮᱜ ᱫᱚ ᱦᱩᱭᱩᱜ ᱛᱟᱭᱮᱱᱼᱼ ᱯᱩᱥᱴᱟᱹᱣ ᱥᱟᱺᱦᱤᱡ ᱟᱸᱡᱚᱢᱚᱜ ᱠᱟᱱ ᱜᱮᱭᱟ ᱵᱟᱴ ᱛᱷᱚᱲᱟᱼᱼ ᱞᱮᱴ ᱜᱮ ᱞᱮᱴ ᱜᱮ ᱞᱮᱴ ᱜᱮ ᱦᱤᱡᱩᱜ ᱠᱟᱱᱟ ᱥᱮ ᱪᱟᱞᱟᱜ ᱠᱟᱱᱟ᱾
ᱟᱪᱪᱷᱟ ᱟᱢᱟᱜ ᱨᱚᱲ ᱦᱚᱸ ᱟᱥᱚᱞᱮ ᱤᱠᱟᱹᱜ ᱠᱟᱱ ᱛᱟᱢᱟ ᱦᱚᱭᱛᱚ, ᱟᱫᱚᱼᱼ
ᱚ
ᱵᱟᱨ ᱫᱷᱟᱣ ᱚᱱᱠᱟ ᱟᱸᱡᱚᱢᱚᱜ ᱠᱟᱱᱟ᱾
ᱟᱴ
ᱱᱤᱛᱚᱜ ᱫᱚ ᱴᱷᱤᱠᱜᱤ ᱟᱸᱡᱚᱢᱚᱜ ᱠᱟᱱᱟ᱾
ᱦᱮᱸ ᱟᱨ ᱤᱧ ᱠᱷᱚᱱ ᱜᱟᱛᱮ ᱪᱚᱜ ᱫᱚ ᱦᱩᱭᱩᱜᱭᱼᱟ
ᱦᱮᱸ ᱡᱟᱯᱤᱫ ᱦᱩᱭᱩᱜᱼᱟ ᱦᱟᱸᱜ ᱢᱤᱫ ᱜᱷᱟᱹᱲᱤᱡ ᱯᱚᱨ ᱜᱮ᱾ ᱠᱟᱹᱢᱤ ᱵᱟᱲᱟ ᱦᱩᱭᱩᱜ ᱠᱟᱱ ᱛᱟᱦᱮᱱᱟ ᱥᱮ ᱟᱫᱚ, ᱚᱱᱟᱛᱮ ᱵᱤᱞᱚᱢ ᱮᱱᱟ ᱛᱷᱚᱲᱟ᱾
ᱱᱤᱛᱚᱜ ᱫᱷᱟᱹᱵᱤᱡ ᱠᱟᱹᱢᱤ? ᱪᱮᱫ ᱠᱟᱹᱢᱤ ᱦᱩᱭᱩᱜ ᱠᱟᱱ ᱛᱟᱦᱮᱱᱟ᱾
ᱚᱱᱟ ᱯᱟᱲᱦᱟᱣ ᱠᱟ, ᱢ ᱯᱟᱲᱦᱟᱣ ᱜᱮ ᱦᱩᱭᱩᱜ ᱠᱟᱱ ᱛᱟᱦᱮᱱᱟ ᱯᱟᱲᱦᱟᱣ ᱦᱩᱭᱩᱜᱼᱼ ᱠᱟᱱ ᱛᱟᱦᱮᱱᱟ ᱠᱤ᱾
ᱯᱟᱲᱦᱟᱣᱱᱟ ᱵᱟᱨᱴᱟ ᱦᱟᱹᱵᱤᱡ ᱟᱫᱚ ᱠᱟᱹᱴᱤᱡ ᱢᱤᱫᱴᱮᱱ ᱠᱚᱞ ᱠᱟᱛᱮᱫ ᱵᱚᱞᱮᱧ, ᱜᱤᱛᱤᱜᱼᱟ ᱾
ᱟᱪᱪᱷᱟ ᱟᱪᱪᱷᱟ ᱟᱹᱰᱤ ᱱᱟᱯᱟᱭ ᱾ ᱪᱮᱜ ᱠᱚ ᱪᱤᱠᱟᱹ ᱵᱟᱲᱟ ᱦᱩᱭᱩᱜ ᱠᱟᱱᱟ ᱱᱤᱭᱟᱹ ᱜᱷᱟᱹᱲᱤᱡ ᱫᱚ?
ᱦᱚᱸᱜᱼᱚᱭ ᱾
ᱚᱲᱟᱜ ᱠᱚᱨᱮ ᱟᱨᱠᱤ ᱾
ᱚᱲᱟᱜ ᱠᱚᱨᱮ ᱫᱚ ᱫᱟ ᱪᱟ ᱟᱯᱚᱨ ᱦᱩᱭ ᱠᱟᱱᱟ ᱤᱧ ᱫᱚ ᱵᱟᱝᱤᱧ ᱛᱟᱦᱮᱱᱟᱥᱮ ᱵᱟᱝ ᱪᱮᱜ ᱦᱩᱭᱩᱜ ᱾ ᱚᱞᱟᱞᱮ ᱮᱢᱱᱤ ᱯᱷᱳᱱ ᱦᱩᱭᱩᱜᱼᱟ ᱪᱮᱜ ᱮᱢ ᱪᱮᱠᱟᱭ ᱫᱟ ᱵᱟᱢ ᱪᱮᱠᱟᱭ ᱫᱟ ᱾ ᱚᱲᱟᱜ ᱨᱮᱠᱚ ᱵᱚᱥᱛᱮ ᱟᱨᱠᱤ,
ᱟᱪᱪᱷᱟ ᱟᱪᱪᱷᱟ ᱾
ᱱᱤᱭᱟᱹ ᱢᱩᱦᱩᱨ ᱛᱮᱫᱚ ᱥᱮᱨᱚᱠᱚᱢ ᱠᱟᱹᱢᱤ ᱦᱚᱸ ᱵᱟᱹᱱᱩᱜ ᱟᱠᱟᱫᱟ ᱤᱭᱟᱹ ᱨᱮᱫᱚ ᱚᱲᱟᱜ ᱨᱮᱦᱚᱸ ᱾
ᱟᱪᱪᱷᱟ ᱟᱪᱪᱷᱟ ᱛᱟᱦᱚᱞᱮ ᱟᱯᱮᱥᱮ ᱥᱮ ᱦᱟ ᱢᱟᱱᱮ ᱟᱯᱮ ᱚᱲᱟᱜ ᱥᱮᱫ ᱫᱚ ᱪᱟᱥ ᱵᱟᱥ ᱠᱚᱫᱚ ᱦᱩᱭᱩᱜ ᱜᱮᱭᱟ ᱥᱮ ᱵᱟᱝ?
ᱦᱮᱸ ᱪᱟᱞ ᱪᱮᱫᱟᱜ ᱦᱩᱭᱩᱜ ᱦᱩᱭᱩᱜᱼᱜᱮᱭᱟ ᱾ ᱟᱫᱚ ᱢᱮᱱᱞᱤ ᱤᱭᱟᱹ ᱜᱮ ᱦᱩᱲᱩ ᱤᱨ ᱦᱩᱭᱩᱜᱼᱟ ᱾ ᱦᱩᱲᱩ, ᱡᱚᱱᱰᱨᱟ ᱛᱟᱪᱷᱟᱲᱟ ᱫᱚ ᱟᱨᱦᱚᱸ ᱚᱱᱠᱟ ᱤᱭᱟᱹ ᱫᱚ ᱵᱟᱹᱱᱩᱜ ᱟᱠᱟᱫᱟ ᱾
ᱟᱪᱪᱷᱟ ᱾
ᱟᱯᱮᱥᱮᱜ ᱡᱮᱢᱚᱱ ᱡᱚᱛᱚ ᱜᱮ ᱪᱟᱥ ᱦᱩᱭᱩᱜᱼᱟ ᱤᱭᱟᱹ ᱥᱚᱵᱽᱡᱤ ᱠᱚ ᱥᱮ ᱤᱭᱟᱹ ᱠᱚ ᱡᱚᱛᱚ ᱜᱮ ᱦᱩᱭᱩᱜᱼᱟ‌ ᱦᱮᱸ ᱥᱮ ᱵᱟᱝ ᱾
ᱦᱩᱸ ᱦᱩᱭᱩᱜ ᱜᱮᱭᱟ ᱦᱩᱭ ᱫᱚ ᱾
ᱟᱫᱚ ᱟᱞᱮ ᱥᱮᱫᱫᱚ ᱵᱦᱟᱜᱤᱜᱮ ᱚᱱᱟ ᱥᱚᱵᱡᱤ ᱠᱚᱫᱚ ᱵᱟᱠᱚ ᱪᱟᱥ ᱵᱟᱲᱟᱭᱟ ᱥᱮ ᱦᱩᱭᱩᱜ ᱩᱱᱟᱹᱜ ᱢᱚᱡᱽ ᱵᱟᱝ ᱦᱩᱭᱩᱜᱼᱟ ᱵᱟᱝ ᱥᱮ
ᱟᱪᱪᱷᱟ ᱟᱪᱪᱷᱟ ᱾ ᱛᱟᱦᱚᱞᱮ ᱥᱮᱨᱢᱟᱟᱨ ᱨᱮ ᱛᱤᱱ ᱫᱷᱟᱣ ᱪᱟᱥ ᱵᱟᱥ ᱦᱩᱭᱩᱜ ᱜᱮᱭᱟ?
ᱵᱟᱝ ᱥᱮᱨᱢᱟᱩᱯᱚᱨ ᱫᱚ ᱵᱟᱞᱮ ᱰᱤᱯᱷᱮᱱᱰᱚᱜᱼᱟ ᱟᱨᱠᱤ ᱟᱫᱚ ᱯᱮ ᱟᱸ ᱰᱤᱯ ᱛᱮᱜᱮ ᱰᱤᱯ ᱥᱮ ᱪᱮᱫ ᱮᱢ ᱵᱩᱡᱷᱟᱹᱣ ᱫᱟᱢ ᱥᱮ ᱵᱟᱝ ᱰᱤᱯ ᱪᱮᱫ ᱠᱚᱢ ᱢᱮᱛᱟᱜᱼᱟ? ᱟᱯᱮ ᱥᱮᱛ ᱟᱢ ᱫᱩᱥᱨᱟ ᱫᱩᱥᱨᱟ ᱨᱚᱠᱚᱢ ᱠᱚ ᱢᱮᱛᱟᱜ ᱵᱟᱝ ᱥᱮ ᱠᱮᱞᱮᱣᱟ ᱥᱮ ᱪᱮᱜ ᱠᱚ ᱢᱮᱛᱟᱜᱼᱟ ᱟᱯᱮ ᱥᱮᱫ ᱫᱚ ᱡᱟᱦᱟᱸ ᱜᱮ ᱡᱟᱦᱟᱸ ᱫᱚ ᱡᱚ ᱢᱚᱴᱚᱨ ᱡᱮᱢᱚᱱ ᱫᱟᱜ ᱵᱟᱝ ᱛᱩᱫᱩᱜᱼᱟ ᱾ ᱤᱱᱠᱟ ᱜᱮ ᱢᱟᱴᱷᱨᱮ ᱢᱟᱴᱷ ᱯᱮ ᱩᱫᱩᱜᱼᱟ ᱦᱮᱸ
ᱟᱪᱪᱷᱟ ᱟᱯᱮ ᱥᱮᱫ ᱫᱚ ᱪᱮᱫ ᱛᱮ ᱪᱟᱥ ᱦᱩᱭᱩᱜᱼᱟ, ᱛᱟᱦᱚᱞᱮ ᱥᱮᱞᱚ ᱠᱚᱫᱚ ᱵᱟᱹᱱᱩᱜᱼᱟ?
ᱥᱮᱞᱚ ᱦᱚᱸ ᱵᱚᱱᱩᱜ ᱠᱟᱫᱟ ᱢᱟᱱᱮ ᱢᱮᱛᱟᱜ ᱢᱮ ᱰᱤᱯ ᱢᱤᱫᱴᱟᱝ ᱢᱚᱴᱚᱨ ᱞᱮᱠᱟ ᱞᱟᱹᱴᱩᱣᱟᱜ ᱞᱟᱹᱴᱩ ᱢᱚᱴᱚᱨ ᱥᱟᱵ ᱠᱟᱜ ᱢᱮ ᱩᱲᱟᱜ ᱨᱮ ᱡᱟᱦᱟᱸ ᱢᱚᱴᱟᱨ ᱛᱟᱦᱮ ᱱᱟ ᱵᱟᱝ ᱤᱱᱟᱜᱮ ᱞᱟᱹᱴᱩ ᱢᱚᱴᱚᱨ ᱢᱟᱴᱨᱮ ᱛᱟᱦᱮᱱᱟ᱾
ᱟᱪᱪᱷᱟ ᱾ ᱟᱪᱪᱷᱟ ᱟᱪᱪᱷᱟ ᱵᱩᱡᱽ ᱠᱤᱫᱟᱹᱧ ᱾
ᱟᱪᱪᱷᱟ ᱢᱤᱫᱴᱟᱝ ᱤᱧ ᱠᱩᱠᱞᱤᱭᱮᱫ ᱢᱮᱭᱟ ᱦᱮᱸ,
ᱠᱩᱠᱞᱤ ᱢᱟ ᱠᱩᱞᱤᱧ ᱢᱮ ᱾
ᱦᱮᱸ᱾ ᱱᱮᱛᱟᱨ ᱡᱮ ᱦᱚᱲ ᱩᱱᱟᱹᱜ ᱥᱳᱥᱟᱞ ᱢᱤᱰᱤᱭᱟ, ᱠᱩ ᱤᱭᱩᱥ ᱫᱟ ᱵᱮᱵᱚᱦᱟᱨ ᱫᱟᱠᱚ ᱴᱷᱤᱠᱜᱮᱭᱟ,
ᱦᱮᱸ ᱾
ᱛᱚ ᱚᱱᱟ ᱵᱮᱵᱚᱦᱟᱨ ᱠᱟᱨᱚᱱ ᱛᱮ ᱩᱱᱠᱩ ᱦᱚᱲ ᱪᱮᱛᱟᱱ
ᱦᱩᱸ
ᱢᱟᱱᱮ ᱪᱮᱫ ᱤᱯᱷᱮᱠᱴ ᱯᱟᱲᱟᱜ ᱠᱟᱱᱟ? ᱮ ᱪᱮᱫ ᱵᱷᱟᱜᱮ ᱦᱩᱭᱩᱜ ᱠᱟᱱᱟ ᱩᱱᱠᱩ ᱦᱚᱲ ᱞᱟᱹᱜᱤᱫ ᱛᱮ ᱵᱷᱟᱜᱮ ᱦᱩᱭᱩᱜ ᱠᱟᱱᱟ ᱥᱮ ᱟ ᱠᱷᱟᱨᱟᱯ ᱦᱩᱭᱩᱜᱜ ᱠᱟᱱᱟ?
ᱡᱚᱛᱚ ᱠᱤᱪᱷᱩ ᱨᱮᱱᱟᱜ ᱜᱮ ᱢᱚᱸᱡᱽ ᱫᱤᱠ ᱦᱚᱸ ᱢᱮᱱᱟᱜ ᱠᱟᱫᱟ ᱵᱟᱹᱲᱤᱡ ᱫᱤᱠ ᱦᱚᱸ ᱢᱮᱱᱟᱜ ᱠᱟᱫᱟ ᱵᱮᱵᱚᱦᱟᱨ ᱨᱮᱭᱟᱜ ᱥᱮ ᱵᱟᱝ?
ᱦᱮᱸ ᱥᱮᱢᱟ ᱠᱟᱱ ᱜᱮ᱾
ᱦᱟᱸ ᱛᱚ ᱚᱠᱚᱭᱴᱟᱜ ᱵᱮᱵᱚᱦᱟᱨᱛᱮ ᱥᱮᱴᱟ ᱞᱤᱭᱮ ᱢᱚᱸᱡ ᱦᱚᱸ ᱦᱩᱭᱩᱜᱼᱟ ᱵᱟᱹᱲᱤᱡᱟᱹ ᱦᱩᱭᱩᱜᱼᱟ, ᱱᱤᱭᱟᱹ ᱵᱚᱨᱛᱚᱢᱟᱱ ᱴᱟᱭᱤᱢ ᱨᱮᱫᱚ ᱟᱢᱟᱜ ᱱᱤᱛ ᱢᱚᱸᱡᱽ ᱠᱚᱢᱤᱢ ᱞᱟᱜᱟᱣ ᱞᱟᱜᱟᱣ ᱞᱮᱱᱠᱷᱟᱱᱡ ᱫᱚ ᱚᱵᱚᱥᱚᱣᱟᱜ ᱟᱹᱰᱤ ᱢᱚᱸᱡᱽ ᱦᱩᱭᱩᱜ ᱥᱠᱤᱞ ᱵᱤᱵᱷᱤᱱᱱᱚ ᱥᱠᱤᱞ ᱰᱮᱵᱷᱞᱚᱯᱢᱮᱱᱴ ᱢᱮᱱᱢ ᱢᱮ ᱟᱨ ᱱᱤᱭᱟᱹ ᱱᱤᱭᱟᱹ ᱢᱩᱦᱩᱨᱛᱚ ᱡᱟᱦᱟᱸᱭ ᱯᱤᱮᱭᱪᱰᱤ ᱠᱚᱨᱟᱣ ᱠᱟᱛᱮ ᱠᱚ ᱫᱩᱲᱩᱵ ᱠᱟᱱᱟ ᱠᱳᱱᱳ ᱠᱟᱹᱢᱤ ᱵᱟᱹᱱᱩᱜ ᱠᱟᱫᱟ ᱪᱫ ᱜᱮ ᱵᱟᱠᱚ ᱧᱟᱢ ᱫᱟ ᱚᱱᱠᱟ ᱪᱮᱫ ᱞᱮᱠᱟ ᱫᱚ ᱚᱱᱟ ᱵᱚᱨᱛᱚᱢᱟᱱ ᱡᱩᱜ ᱞᱟᱹᱜᱤᱫ ᱵᱷᱟᱜᱤ ᱥᱮᱪᱮᱫᱽ
ᱦᱮᱸ ᱦᱮᱸ ᱥᱮᱵᱟ ᱠᱟᱱ ᱜᱮᱭᱟ᱾
ᱦᱩᱸᱜ ᱩᱸ᱾ ᱳᱭ ᱠᱟᱨᱚᱱ ᱜᱮᱢ ᱠᱚ ᱜᱟᱛᱮᱜ ᱠᱟᱱᱟ ᱜᱤᱫᱽᱨᱟᱹ ᱥᱟᱨᱟᱠᱷᱚᱱ ᱵᱟᱠᱚ ᱯᱟᱲᱦᱟᱜ ᱠᱟᱱᱟ, ᱤᱥᱠᱩᱞ ᱵᱟᱠᱚ ᱪᱟᱞᱟᱜ ᱠᱟᱱᱟ, ᱵᱤᱵᱷᱤᱱᱱᱚ ᱟᱨᱦᱚ ᱵᱟᱹᱲᱤᱡ ᱡᱤᱱᱤᱥ ᱠᱚ ᱥᱟᱵᱽ ᱫᱟ ᱵᱤᱵᱷᱤᱱᱱᱚ ᱟᱨᱚ ᱟᱫᱟᱨᱥ ᱠᱤᱪᱷᱩ ᱦᱮᱸ
ᱦᱮᱸ ᱛᱟᱨᱯᱚᱨ ᱦᱳᱪᱷᱮ ᱛᱳᱢᱟᱨ ᱟ ᱱᱮᱛᱟᱨ ᱪᱮᱫᱠᱟ ᱜᱤᱫᱽᱨᱟᱹ ᱠᱚ ᱢᱟᱱᱮ ᱠᱟᱹᱴᱤᱡᱽ ᱠᱟᱱ ᱠᱟᱹᱴᱤᱡᱽ ᱠᱷᱚᱱᱜᱮ
ᱦᱩᱸ ᱦᱩᱸ
ᱡᱚᱱᱢᱚᱭᱱᱟᱭ ᱡᱚᱱᱢᱚ ᱮᱠ ᱵᱚᱪᱷᱚᱨ ᱯᱚᱨ ᱠᱷᱚᱱ ᱜᱮ ᱮᱸ ᱜᱤᱫᱽᱨᱟᱹᱣᱟᱜ ᱪᱮᱫ ᱞᱮᱠᱟ ᱯᱷᱳᱱ ᱪᱮᱛᱟᱱ ᱢᱤᱫᱴᱟᱱ
ᱦᱮᱸ ᱦᱮᱸ ᱦᱮᱸ ᱦᱩᱸ
ᱢᱟᱱᱮ ᱯᱷᱳᱱ ᱪᱷᱟᱲᱟ ᱩᱱᱠᱩ ᱫᱚ ᱟ ᱵᱟᱝᱠᱚ ᱛᱟᱦᱮᱸ ᱫᱟᱲᱮᱭᱟᱜ ᱞᱮᱠᱟ ᱢᱟᱱᱮ ᱠᱟᱹᱴᱤᱡ ᱠᱷᱚᱱᱜᱮ ᱯᱷᱳᱱ ᱪᱮᱛᱟᱱ ᱮᱛᱚ ᱤᱯᱷᱮᱴ ᱮᱛᱚ ᱤᱯᱷᱮᱠᱴ ᱫᱟᱠᱚ ᱵᱟᱝ
ᱦᱩᱸ
ᱛᱚ ᱱᱚᱣᱟ ᱠᱟᱨᱚᱱ ᱛᱮ ᱩᱱᱠᱩᱣᱟᱜ ᱦᱚᱲᱢᱚ ᱵᱚᱦᱚᱜ ᱡᱚᱛᱚ ᱠᱤᱪᱷᱩ ᱜᱮ ᱟ ᱤᱭᱟᱹᱜ ᱛᱟᱠᱚᱣᱟ ᱱᱸᱚᱥᱴᱚ ᱛᱟᱠᱚᱣᱟ ᱥᱮ᱾
ᱦᱩᱸ ᱚᱵᱚᱥᱥᱳᱭ ᱚᱵᱚᱥᱥᱳᱭ᱾ ᱩᱸᱜ ᱟᱵᱚ ᱴᱟ ᱟᱵᱚ ᱴᱟᱭᱤᱢ ᱛᱮᱫᱚ ᱟᱢ ᱟᱵᱚ ᱴᱟᱭᱤᱢ ᱫᱚ ᱪᱮᱠᱟ ᱵᱚᱞᱮ ᱟᱵᱚ ᱫᱚ ᱠᱟᱹᱴᱤᱡ ᱨᱮ ᱜᱟᱛᱮ ᱟᱠᱟᱱᱟᱵᱚᱱ ᱤᱭᱟᱹᱭ ᱟᱠᱟᱱᱟᱵᱚᱱ ᱴᱷᱤᱠᱜᱮᱭᱟ ᱟᱨ ᱱᱩᱠᱩᱝ ᱱᱤᱛᱚᱝ ᱜᱮ ᱜᱤᱫᱽᱨᱟᱹ ᱫᱚ ᱜᱮ ᱯᱷᱳᱱ ᱥᱟᱵ ᱟᱭ ᱠᱟᱱᱟ ᱟᱱᱟ ᱨᱟᱜ ᱫᱟᱭ ᱦᱭ ᱯᱷᱳᱱ ᱟᱲᱟᱜ ᱟᱭ ᱜᱮ ᱛᱤᱨᱚᱜ ᱟᱭ ᱤᱱᱠᱟ ᱢᱤᱫᱴᱮᱱ ᱤᱭᱟᱹ᱾ ᱦᱚᱭ ᱚᱱᱠᱟ ᱦᱚᱭ ᱚᱱᱠᱟᱛᱮᱜᱮ ᱩᱱᱤ ᱫᱚᱭ ᱤᱭᱹ ᱚᱵᱚᱥᱛᱚᱜ ᱠᱟᱱᱟ ᱩᱱᱤ ᱫᱚ ᱢᱳᱵᱟᱭᱤᱞ ᱨᱮ ᱤᱭᱸ ᱨᱮ ᱟᱨ ᱡᱚᱛᱚ ᱜᱮ ᱵᱟᱲᱟᱭ ᱠᱟᱱᱟ ᱜᱤᱫᱽᱨᱟᱹ ᱢᱳᱵᱟᱭᱤᱞ ᱪᱟᱞᱟᱣ ᱠᱟᱛᱮ ᱵᱷᱟᱹᱜᱤ ᱟᱨ ᱟᱵᱚ ᱱᱤᱛᱚᱜ ᱟᱵᱚᱜᱮᱵᱚᱱ ᱫᱮᱠᱷᱟᱣ ᱟᱠᱚ ᱠᱟᱱᱟ᱾ ᱡᱮ ᱤᱧ ᱢᱟ ᱱᱚᱰᱮᱤᱧ ᱵᱟᱲᱟᱭ ᱠᱟᱱ ᱛᱟᱦᱮᱸ ᱢᱳᱵᱟᱧᱮᱞ ᱠᱟᱜ ᱛᱟᱦᱮᱸ ᱢᱟ ᱡᱚᱛᱮᱜ ᱵᱟᱲᱟᱭ ᱠᱟᱱᱷᱮ ᱤᱱᱠᱟ
ᱦᱳᱭ ᱦᱳᱭ᱾
ᱟᱨ ᱵᱟᱝ ᱵᱤᱵᱷᱤᱱᱱᱚ ᱜᱟᱛᱮ ᱠᱚ ᱤᱭᱟᱹ ᱵᱟᱵᱩ ᱜᱟᱛᱮᱜ ᱜᱟᱛᱮ ᱵᱟᱲᱟᱭ ᱠᱟᱱ ᱛᱟᱦᱮᱱᱟ᱾ ᱯᱷᱳᱱ ᱠᱚ ᱧᱟᱢ ᱟᱠᱟᱫᱟ ᱠᱚᱱᱳ ᱱᱟ ᱢᱟᱴᱷᱮ ᱪᱟᱞᱟᱜ ᱠᱟᱱᱟ ᱱᱟ ᱠᱳᱱᱳ, ᱤᱭᱟᱹ ᱨᱮ ᱵᱚᱞᱮ ᱠᱳᱱᱳ ᱥᱯᱳᱨᱴ ᱥᱮᱱᱚᱜ ᱮ ᱜᱟᱛᱮ ᱠᱟᱱᱟ ᱟᱣᱴᱰᱳᱨ᱾ ᱟᱸ ᱡᱮᱴᱟ, ᱠᱷᱩᱵ ᱯᱨᱭᱳᱡᱚᱱᱟ ᱟᱢᱟᱜ ᱱᱤᱛᱚᱜ ᱵᱤᱵᱷᱤᱱᱱᱚ ᱰᱮᱵᱷᱞᱚᱯᱢᱮᱱᱴ ᱢᱮ ᱟᱨ, ᱥᱚᱨᱤᱨ ᱦᱚᱸᱢ ᱢᱮᱱ ᱫᱟᱲᱮᱭᱟᱜᱼᱟ᱾
ᱦᱳᱭ ᱦᱳᱭ, ᱚᱱᱟᱜᱮ,
ᱱᱤᱦᱟᱹᱛ,
ᱟᱪᱪᱷᱟ ᱛᱟᱦᱚᱞᱮ ᱟᱢ ᱥᱯᱳᱨᱴᱥ ᱠᱚ ᱫᱚᱢ ᱠᱷᱮᱞ ᱜᱮᱭᱟ ᱥᱮ?
ᱥᱯᱳᱴ ᱠᱚ ᱤᱧ ᱟᱹ ᱪᱟᱨ ᱵᱚᱪᱷᱚᱨ ᱤᱭᱟᱹ, ᱵᱚᱞᱮ ᱪᱟᱨ ᱵᱪᱚᱨᱤᱧ ᱛᱟᱦᱮ ᱞᱤᱱᱟᱸᱧ ᱤᱭᱟᱹ ᱨᱮ ᱦᱮᱸ ᱦᱥᱴᱮᱞ ᱨᱮ᱾
ᱦᱳᱭ,
ᱛᱚ ᱥᱮ ᱢᱩᱦᱩᱨᱛᱮ ᱛᱟᱦᱮᱸ ᱞᱮᱱᱟ ᱡᱚᱠᱷᱚᱱ ᱢᱟᱴᱷ ᱛᱟᱦᱮᱸ ᱞᱮᱱᱟ ᱯᱟᱥᱮ ᱨᱮ ᱥᱮ ᱴᱟᱭᱤᱢ ᱦᱚᱸ ᱛᱟᱦᱮᱸ ᱞᱮᱱᱟ᱾ ᱤᱧ ᱠᱷᱮᱞ ᱠᱟᱱᱟᱹᱧ ᱪᱟᱨ ᱵᱚᱪᱷᱚᱨᱚᱜᱮ ᱠᱚᱱᱴᱤᱱᱤᱭᱩᱟᱤ᱾ ᱵᱟᱴ ᱟᱫᱚ ᱱᱤᱛᱚᱜ ᱫᱚ ᱡᱮᱦᱮᱛᱩ ᱢᱮᱫᱴᱮᱱ ᱯᱤᱯᱟᱨᱮᱥᱚᱱ ᱤᱧ ᱦᱟᱛᱟᱣ ᱮᱫᱟ ᱦᱮᱸ,
ᱦᱩᱸ ᱦᱩᱸ,
ᱵᱟᱰᱟᱭ ᱜᱮᱭᱟᱢ ᱥᱮ ᱤᱭᱟᱹ, ᱮᱠᱩᱥ ᱛᱟᱨᱤᱠ ᱨᱮ ᱢᱮᱱᱟᱜ ᱠᱟᱫᱟ ᱯᱚᱨᱤᱠᱠᱷᱟᱢ ᱵᱟᱰᱟᱭ ᱜᱮᱭᱟ ᱥᱮ ᱵᱟᱝ ᱯᱚᱨᱤᱠᱠᱷᱟ ᱠᱟᱱᱟ ᱛᱚᱵᱮᱱ ᱧᱩᱛᱩᱢ ᱫᱚ ᱵᱟᱹᱧ ᱤᱭᱟᱹᱭ ᱫᱟ ᱱᱤᱭᱟᱹ ᱤᱭᱟᱹᱨᱮ ᱟᱨᱠᱤ,
ᱦᱳᱭ ᱦᱳᱭ ᱞᱟᱹᱭ ᱦᱮᱸ ᱵᱩᱡᱽᱫᱟᱹᱧ᱾
ᱦᱩᱸ ᱚᱸᱱᱰᱮ ᱠᱟᱱ ᱜᱮᱭᱟ ᱟᱫᱚ ᱚᱱᱟ ᱞᱟᱹᱜᱤᱫ ᱟ ᱱᱤᱛ ᱡᱟᱸᱦᱟᱨᱮ ᱢᱤᱱᱟᱹᱧ ᱠᱟᱫᱤᱧᱟ ᱥᱚᱦᱚᱨ ᱨᱮ ᱢᱤᱱᱟᱹᱧ ᱠᱟᱫᱤᱧᱟ ᱵᱟᱨ ᱦᱟᱲ ᱞᱤᱧ ᱛᱟᱦᱮᱱᱟ ᱵᱷᱟᱲᱟ ᱚᱲᱟᱜ ᱨᱮ᱾ ᱫᱚ ᱚᱸᱰᱮ ᱠᱷᱚᱡ ᱫᱚᱢ ᱢᱟᱴᱷᱮᱢ ᱪᱟᱞᱟᱜ ᱠᱟ ᱠᱩᱲᱤ ᱴᱟᱠᱟ ᱵᱷᱟᱲᱟ ᱞᱟᱜᱣᱟᱢᱟ ᱟᱨ ᱪᱟᱞᱟᱜ ᱪᱟᱞᱟᱜ ᱦᱤᱡᱩᱜ ᱪᱚᱞᱞᱤᱥ ᱴᱟᱠᱟ ᱞᱟᱜᱣᱟᱢᱟ᱾ ᱥᱮᱭ ᱠᱚᱨᱚᱱ ᱛᱮ ᱦᱚᱸ ᱥᱟᱭᱠᱮᱞ ᱵᱟᱹᱧ ᱟᱜᱩ ᱠᱟᱫᱟ ᱱᱚᱰᱮ ᱥᱮᱭ ᱠᱟᱨᱚᱱ ᱮᱠ ᱵᱚᱪᱷᱚᱨ ᱦᱳᱭᱛᱳᱧ ᱜᱮᱞ ᱠᱟᱜ ᱜᱮ᱾ ᱟᱨᱦᱚ ᱠᱚᱞᱮᱡᱽ ᱦᱩᱸ, ᱡᱟᱭᱦᱳᱠ ᱵᱩᱴ ᱜᱟᱛᱮ ᱟ᱾ ᱢᱟᱱᱮ ᱦᱚᱲ ᱵᱚᱱ ᱵᱟᱴ, ᱴᱟᱭᱤᱢ ᱪᱤᱠᱟ ᱢᱤᱞᱟᱹᱜ ᱠᱟᱱᱟ ᱵᱟᱝ ᱢᱤᱞᱟᱹᱜ ᱠᱟᱱᱟ ᱟᱡᱭᱮ ᱚᱱᱠᱟᱭᱟᱢᱟ᱾ ᱠᱤᱴᱤ ᱨᱮᱫᱚ ᱚᱵᱚᱥᱥᱳᱭ ᱤᱭᱟᱹ, ᱤᱥᱠᱩᱞ ᱞᱟᱭᱤᱯᱷ ᱨᱮᱫᱚ ᱚᱵᱚᱥᱥᱳᱭ ᱜᱟᱛᱮᱜ ᱫᱚ ᱟᱹᱰᱤ ᱡᱚᱨᱩᱨᱤ ᱠᱟᱱ ᱜᱮᱭᱟ ᱯᱟᱲᱦᱟᱣ ᱥᱟᱸᱶ ᱥᱟᱸᱶᱛᱮ᱾
ᱟᱪᱪᱷᱟ ᱟᱪᱪᱷᱟ, ᱵᱷᱟᱜᱤ ᱜᱮ ᱠᱷᱮᱞ ᱦᱚᱸ, ᱞᱟᱹᱠᱛᱤ ᱜᱮᱭᱟ ᱦᱚᱲᱢᱚ ᱞᱟᱹᱜᱤᱫ᱾
ᱦᱩᱸ ᱦᱩᱸ᱾
ᱵᱟᱝ ᱠᱷᱮᱞ ᱞᱮᱱᱠᱷᱟᱱ ᱦᱚᱲᱢᱚ ᱠᱚᱭ ᱦᱚᱸ,
ᱦᱩᱸ ᱦᱩᱸ,
ᱴᱷᱤᱠ ᱵᱟᱝ ᱛᱟᱦᱮᱱᱟ ᱥᱮ᱾
ᱴᱷᱤᱠ ᱵᱟᱝ ᱛᱟᱦᱮᱱᱟ ᱵᱚᱦᱚᱜ ᱦᱚᱸ ᱴᱷᱤᱠ ᱵᱟᱝ ᱛᱟᱦᱮᱱᱟ᱾
ᱦᱮᱸ, ᱡᱚᱛᱚ ᱠᱤᱪᱷᱩ ᱜᱮ ᱡᱚᱛᱚ ᱠᱤᱪᱷᱩ ᱞᱟᱹᱜᱤᱫ ᱜᱮ ᱟᱥᱚᱞᱮ ᱠᱷᱮᱞ ᱫᱚ᱾ ᱡᱟᱹᱨᱩᱲ ᱜᱮᱭᱟ, ᱟᱹᱰᱤ ᱟᱸᱴ ᱜᱮ ᱞᱟᱹᱠᱛᱤ ᱜᱮᱭᱟ᱾ ᱟᱫᱚᱢ ᱡᱚᱢ ᱵᱟᱲᱟ ᱠᱮᱫ ᱛᱮ᱾
ᱡᱚᱢ ᱢᱟ ᱦᱩᱭ ᱠᱟᱱ ᱜᱮ ᱤᱭᱟᱹ ᱦᱩᱸ, ᱟᱭᱢᱟ ᱞᱟᱦᱟᱨᱮ ᱱᱤᱛᱚᱜ ᱫᱚ, ᱫᱚᱥᱴᱟ ᱫᱤᱜᱮ ᱡᱚᱢ ᱦᱩᱭ ᱠᱟᱱᱟ ᱟᱫᱚ ᱯᱟᱲᱦᱟᱣ ᱦᱩᱭ ᱱᱟ ᱟᱫᱚ ᱱᱤᱛᱳᱜ ᱠᱟᱹᱴᱤᱡ ᱯᱷᱳᱱ ᱠᱤᱫᱟᱹᱧ᱾
ᱟᱪᱪᱷᱟ ᱟᱪᱪᱷᱟ, ᱵᱩᱡᱽ ᱠᱤᱫᱟᱹᱧ᱾
ᱟᱢᱫᱚ ᱡᱟ ᱪᱮᱫ ᱮᱢ ᱯᱟᱲᱦᱟᱜ ᱠᱟᱱᱛᱮ ᱵᱚᱞᱮ ᱠᱳᱱᱳ, ᱮᱠᱡᱟᱢ ᱨᱮᱱᱟ ᱯᱨᱤᱯᱟᱨᱮᱥᱚᱱ ᱮᱢ ᱦᱟᱛᱟᱣ ᱫᱟ ᱥᱮ ᱠᱳᱱᱳ,
ᱵᱟᱝ ᱵᱟᱝ ᱮᱠᱡᱟᱢ ᱨᱮᱱᱟᱜ ᱫᱚ ᱠᱳᱱᱳ ᱯᱨᱤᱯᱟᱨᱮᱥᱚᱱ ᱫᱚ ᱵᱟᱹᱧ ᱦᱟᱛᱟᱣ ᱫᱟ ᱤᱧᱫᱚ ᱮᱢᱱᱤ ᱜᱮ ᱢᱟᱱᱮ ᱤᱧᱟᱜ ᱡᱟᱦᱟᱸ ᱠᱳᱨᱥ ᱪᱟᱞᱟᱜ ᱠᱟᱱᱟ ᱫᱷᱚᱨᱚ ᱚᱱᱟ ᱠᱳᱨᱥ ᱨᱮᱭᱟᱜ ᱯᱟᱲᱦᱟᱣ ᱜᱮ ᱟᱨᱠᱤᱧ ᱯᱟᱲᱦᱟᱜ ᱠᱟᱱ ᱛᱟᱦᱮᱱᱟ
ᱚ ᱦᱚ
ᱦᱮᱸ
ᱡᱟᱸᱦᱟᱱᱟᱜ ᱠᱩᱠᱞᱤ ᱢᱮᱱᱟᱜ ᱛᱟᱢᱟ ᱟᱢᱟᱜ
ᱠᱩᱠᱞᱤ ᱵᱚᱞᱛᱮ ᱟᱢᱜᱮ ᱠᱩᱞᱤᱭᱤᱧ ᱢᱮ ᱵᱚᱦᱚᱜ ᱨᱮ ᱵᱟᱝ ᱦᱮᱡ ᱤᱧ ᱠᱟᱱᱟ ᱟᱨ ᱪᱮᱫ ᱤᱧ ᱠᱩᱞᱤ ᱢᱮᱭᱟ ᱱᱤᱭᱟᱹ ᱢᱩᱦᱩᱨᱛᱮ ᱦᱟ. ᱴ ᱮ ᱪᱮᱫᱠᱟ ᱳᱭᱮᱫᱟᱨ ᱢᱮᱱᱟᱜ ᱛᱟᱯᱮᱭᱟ ᱟᱯᱮ ᱥᱮᱫ ᱫᱚ ᱱᱤᱛᱚᱜ ᱱᱤᱭᱟ. ᱢᱩᱦᱩᱨᱛᱮ ᱜᱚᱨᱚᱢ ᱠᱟᱱᱟ
ᱟᱹᱰᱤ ᱜᱮ ᱜᱚᱨᱚᱢ ᱠᱟᱱᱟ ᱥᱟᱹᱨᱤᱜᱮ ᱫᱟᱜ ᱟᱨ ᱫᱟᱜ ᱵᱟᱲᱟᱭ ᱫᱟᱭ ᱥᱮ ᱵᱟᱝ?
ᱦᱮᱸ ᱯᱨᱟᱭ ᱞᱮᱠᱟᱜᱮ ᱫᱟᱜ ᱫᱟ ᱦᱚᱞᱟ ᱦᱚᱸ ᱡᱟᱹᱯᱩᱫ ᱞᱮᱠᱟ ᱪᱟᱞᱟᱣᱱᱟ ᱛᱮᱦᱮᱧ ᱦᱚᱸ ᱵᱚᱞᱮ ᱛᱤᱦᱤᱧ ᱦᱚᱸ ᱜᱚᱨᱚᱢ ᱵᱟᱝ ᱛᱟᱦᱮᱸᱣ ᱠᱟᱱᱟ ᱧᱩᱦᱩᱢ ᱧᱩᱦᱩᱢ ᱜᱮ ᱤᱭᱟᱹᱣ ᱞᱮᱫ ᱧᱩᱛ ᱜᱮ ᱵᱩᱡᱷᱟᱹᱣ ᱛᱟᱦᱮᱸ ᱞᱮᱱᱟ ᱥᱟᱨᱟᱫᱤᱱ ᱟᱯᱮᱥᱮᱫ
ᱟᱞᱮ ᱥᱮᱫ ᱦᱚᱸ ᱥᱮᱛᱟᱜ ᱠᱷᱚᱱ ᱜᱮ ᱫᱚᱢᱮᱭ ᱫᱟᱜ ᱠᱮᱫᱟ ᱦᱩᱰᱩᱨ ᱵᱤᱡᱽᱞᱤ ᱫᱚᱢᱮ ᱜᱮ ᱦᱩᱰᱩᱨ ᱵᱤᱡᱽᱞᱤ ᱠᱮᱫᱟ
ᱚ
ᱟᱫᱚ ᱱᱤᱛᱚᱜ ᱫᱚ ᱮᱠᱴᱩ ᱨᱮᱭᱟᱲ ᱨᱮᱭᱟᱲ ᱜᱮ ᱵᱩᱡᱷᱟᱹᱜ ᱠᱟᱱᱟ ᱴᱷᱤᱠ ᱜᱮ ᱵᱩᱡᱷᱟᱹᱜ ᱠᱟᱱᱟ ᱢᱟᱱᱮ ᱩᱱᱟᱹᱜ ᱫᱚ ᱵᱟᱝ ᱞᱚᱞᱚ ᱠᱟᱱᱟ
ᱦᱩ
ᱴᱷᱤᱠ ᱜᱮᱭ ᱟᱨᱠᱤ
ᱩ ᱴᱟᱭᱤᱢ ᱢᱟ ᱟᱣᱩᱴᱚᱜ ᱠᱟᱱ ᱛᱟᱞᱟᱝ ᱟ ᱟᱫᱚ ᱟᱨ ᱢᱤᱫ ᱦᱩᱸ ᱟᱨ ᱢᱤᱫ ᱫᱚᱢ ᱨᱚᱲᱟ ᱥᱮ ᱟᱨ ᱵᱟᱢ ᱨᱚᱲᱟ
ᱴᱷᱤᱠ ᱜᱮᱭᱟ ᱛᱚᱵᱮ ᱱᱤᱛᱚᱜ ᱫᱚ ᱱᱚᱝᱠᱟ ᱜᱮ
ᱦᱮᱸ ᱴᱷᱤᱠ ᱜᱮᱭᱟ